ᱦᱮᱸ ᱡᱚᱦᱟᱨ ᱜᱮ ᱜᱚᱝᱠᱮ
ᱦᱮᱸ ᱡᱚᱦᱟᱨ ᱜᱮ
ᱨᱚᱲ ᱥᱟᱯᱷᱟ ᱜᱮ ᱦᱤᱡᱩᱜ ᱠᱟᱱᱟ ᱛᱚ
ᱦᱚᱸ ᱥᱟᱯᱷᱟ ᱜᱮ ᱦᱤᱡᱩᱜ ᱠᱟᱱᱟ
ᱦᱮᱸ ᱛᱚᱵᱮ ᱪᱮᱫ ᱞᱮᱠᱟ ᱢᱮᱱᱟᱢᱟ ᱵᱮᱥ ᱵᱟᱲᱟ ᱜᱮ
ᱦᱚᱸ ᱱᱟᱯᱟᱭ ᱜᱮ
ᱚ
ᱟᱹᱵᱤᱱ ᱫᱚ
ᱟᱫᱚ ᱪᱮᱫ ᱠᱚ ᱪᱮᱠᱟ ᱵᱟᱲᱟ ᱦᱩᱭᱩᱜ ᱠᱟᱱᱟ
ᱦᱚᱜᱚᱭ ᱦᱩᱲᱩ ᱠᱚ ᱛᱚᱞᱟ ᱦᱩᱭᱱᱟ ᱟᱨ ᱱᱤᱛᱚᱜ ᱫᱩᱲᱩᱵ ᱦᱩᱭ ᱟᱠᱟᱱᱟ
ᱚ
ᱦᱮᱸ
ᱟᱫᱚ ᱛᱟᱦᱚᱞᱮ ᱦᱮ
ᱚᱱᱛᱮ ᱫᱚ ᱪᱟᱥ ᱵᱟᱥ ᱠᱟᱹᱢᱤ ᱠᱚᱫᱚ?
ᱪᱟᱥᱵᱟᱥ ᱠᱟᱹᱢᱤ ᱠᱚᱫᱚ, ᱫᱟᱜ ᱛᱚ ᱮᱠᱷᱚᱱ ᱟᱹᱣᱨᱤᱭᱟᱜᱼᱟ ᱥᱮᱨᱚᱠᱚᱢ,
ᱦᱩᱸ
ᱟᱛᱮ ᱮᱦᱚᱵ ᱫᱚ ᱮᱦᱚᱵ ᱟᱠᱟᱫᱟ ᱠᱚ ᱟᱫᱚᱢ ᱠᱚᱫᱚ ᱟᱯᱮ ᱥᱮᱜ ᱫᱚ
ᱟᱞᱮᱥᱮᱫ ᱫᱚ ᱪᱟᱹᱞᱩ ᱠᱟᱱᱟ ᱾
ᱚ ᱪᱟᱞᱩᱜ ᱠᱟᱱᱟ ᱾
ᱦᱩᱸ᱾
ᱛᱚᱵᱮ ᱛᱟᱦᱞᱮ ᱠᱟᱹᱴᱤᱡ ᱞᱟᱹᱭ ᱢᱮ ᱱᱮᱛᱟᱨ ᱟᱵᱚ ᱥᱟᱱᱛᱟᱲ ᱞᱟᱦᱟᱜ ᱠᱟᱱᱟ ᱠᱚ ᱥᱮ ᱵᱟᱝᱠᱩ ᱞᱟᱦᱟᱜ ᱠᱟᱱᱟ ᱛᱷᱚᱲᱟ ᱠᱟᱹᱴᱤᱡ ᱞᱟᱹᱭ ᱢᱮ
ᱥᱟᱱᱛᱟᱲ ᱦᱚᱸ ᱞᱟᱦᱟ ᱫᱚᱠᱚ ᱞᱟᱦᱟᱜ ᱠᱟᱱᱟ ᱟᱫᱮᱠ ᱠᱚᱫᱚ ᱵᱮᱥ ᱰᱟᱦᱟᱨ ᱛᱮᱠᱚ ᱛᱟᱲᱟᱢᱮᱫᱼᱟ ᱾ ᱟᱨ ᱟᱫᱮᱠ ᱠᱚᱫᱚ ᱵᱟᱹᱲᱤᱡᱽ ᱰᱟᱦᱟᱨ ᱛᱮᱠᱚ ᱛᱟᱲᱟᱢᱮᱫᱼᱟ ᱾ ᱟᱫᱮᱠ ᱠᱚᱫᱚ ᱚᱞ ᱯᱟᱲᱦᱟᱣ ᱠᱟᱛᱮᱫ ᱡᱟᱦᱟᱸᱱᱟᱜ ᱪᱟᱹᱠᱨᱤ ᱠᱚᱠᱚ ᱧᱟᱢᱮᱫᱼᱟ ᱟᱫᱮᱠ ᱠᱚᱫᱚ ᱦᱟᱸᱱᱮ ᱦᱮᱸ ᱵᱟᱹᱲᱤᱡᱽ ᱰᱟᱦᱟᱨ ᱰᱤᱡᱮ ᱞᱟᱸᱜᱽᱲᱮ ᱠᱚ ᱪᱟᱞᱟᱜ ᱠᱟᱱᱟ ᱾
ᱦᱩᱸ ᱾
ᱟᱫᱮᱠ ᱫᱚ ᱦᱟᱸᱱᱮ ᱰᱤᱡᱮ ᱮᱱᱮᱡ ᱰᱤᱡᱮ ᱯᱨᱳᱜᱨᱟᱢ ᱠᱟᱜᱟ ᱠᱚ ᱛᱚ ᱰᱤᱡᱮ ᱞᱟᱜᱽᱬᱮ ᱦᱟᱸᱱᱮ ᱰᱨᱮᱥᱤᱝ ᱨᱮ ᱵᱚᱞ ᱵᱟᱝ ᱟᱞᱢᱟᱨᱤ ᱚᱱᱟ ᱚᱱᱟ ᱠᱚ ᱚᱱᱛᱮ ᱠᱚ ᱪᱟᱞᱟᱜ ᱠᱟᱱᱟ
ᱦᱩᱸ ᱾ ᱯᱷᱮᱨ ᱚᱱᱟ ᱦᱚᱸ ᱟᱛᱳ ᱠᱚ ᱠᱚᱨᱟᱣ ᱫᱟ ᱾ ᱡᱟᱸᱦᱟᱭ ᱡᱟᱸᱦᱟᱭ ᱜᱩᱨᱩᱣᱟᱱ ᱦᱚᱲ ᱢᱮᱱᱟᱜ ᱠᱚᱣᱟ ᱩᱱᱠᱩ ᱡᱩᱫᱤ ᱠᱚ ᱞᱟᱹᱭ ᱵᱩᱡᱷᱟᱹᱣ ᱟᱠᱚᱣᱟ ᱾ ᱛᱚᱵᱮ ᱜᱮ ᱱᱤᱭᱟᱹ ᱠᱚᱫᱚ ᱴᱷᱤᱠᱚᱜᱼᱟ ᱵᱟᱠᱷᱟᱡᱽ ᱫᱚ ᱪᱤᱠᱟᱹᱛᱮ ᱴᱷᱤᱠᱚᱜᱼᱟ ᱦᱟᱝ ᱦᱳᱭᱥᱮ
ᱦᱟᱸᱭ ᱾
ᱟᱫᱚ ᱛᱟᱞᱮ, ᱚᱞ ᱪᱤᱠᱤ, ᱚᱞ ᱪᱤᱠᱤ, ᱠᱩ ᱢᱟᱱᱮ ᱯᱟᱹᱴᱷᱣᱟᱹ ᱠᱚᱨᱮ -ᱼ ᱚᱞᱪᱤᱠᱤ ᱮᱦᱚᱵ ᱟᱠᱟᱱᱟ ᱥᱮ ᱵᱟᱝ ᱮᱦᱚᱵ ᱟᱠᱟᱱᱟ ᱚᱞᱪᱤᱠᱤ ᱠᱚ,
ᱱᱚᱣᱟ ᱥᱤᱥᱠᱩᱞ ᱠᱤ ᱤᱥᱠᱩᱞ ᱠᱚ ᱯᱟᱲᱦᱟᱣᱮᱫ ᱠᱚᱣᱟ ᱚᱞ ᱪᱤᱠᱤ,
ᱟᱫᱚ ᱚᱞ ᱪᱤᱠᱤ ᱥᱟᱵᱡᱮᱠᱴ ᱢᱟᱱᱮ ᱦᱮᱡ ᱟᱠᱟᱱᱟ ᱵᱟᱝ,
ᱦᱳᱭ
ᱟᱫᱚ ᱤᱭᱟᱹ ᱠᱚᱨᱮ ᱦᱚᱸ ᱠᱚᱞᱮᱡᱽ ᱠᱚᱨᱮ ᱦᱚᱸ ᱥᱮ ᱠᱷᱟᱹᱞᱤ ᱤᱭᱟᱹ ᱠᱚᱨᱮ ᱦᱚᱸ
ᱟᱨ ᱱᱚᱣᱟ ᱦᱟᱸᱜ ᱡᱟᱦᱟᱸ ᱤᱥᱠᱩᱞ ᱠᱮ ᱤᱥᱠᱩᱞ ᱠᱚ ᱯᱟᱲᱦᱟᱣᱮᱫ ᱠᱚᱣᱟ ᱱᱤᱛᱚᱜ ᱥᱟᱢᱟᱨ ᱵᱷᱮᱠᱮᱥᱚᱱ ᱨᱮ ᱡᱟᱦᱟᱸᱭ ᱠᱚ ᱯᱟᱲᱦᱟᱣ ᱠᱮᱫ ᱠᱚᱣᱟ ᱚᱱᱟ ᱩᱱ ᱥᱚᱢᱚᱭ ᱥᱤᱥᱠᱩᱞ ᱠᱮ ᱥᱤᱥᱠᱩᱞ ᱦᱩᱭ ᱮᱱᱟ,
ᱦᱩᱸ
ᱠᱚᱞᱮᱡᱽ ᱠᱚᱨᱮ ᱢᱟ ᱪᱟᱞᱟᱜ ᱠᱟᱱ ᱜᱮᱭᱟ ᱡᱟᱸᱦᱟᱭ ᱠᱚ ᱥᱟᱱᱛᱟᱞᱤ ᱚᱱᱟᱨᱥ ᱠᱚ ᱦᱟᱛᱟᱣ ᱟᱠᱟᱫᱟ,
ᱦᱩᱸ
ᱦᱩᱸ
ᱛᱚ ᱟᱪᱪᱷᱟ ᱠᱟᱹᱴᱤᱡ ᱞᱟᱹᱭ ᱢᱮ ᱢᱳᱵᱟᱭᱤᱞ ᱯᱷᱳᱱ ᱛᱮ ᱱᱮᱛᱟᱨ ᱟᱵᱚ ᱢᱟᱹᱱᱢᱤ ᱠᱤᱪᱷᱩ
ᱢᱟᱱᱮ ᱵᱷᱟᱹᱜᱤ ᱞᱟᱵᱷᱽ ᱦᱩᱭᱩᱜ ᱠᱟᱱᱟ ᱥᱮ ᱥᱮ ᱟᱵᱚ ᱞᱟᱹᱜᱤᱫ ᱫᱚ ᱵᱟᱝ ᱥᱮ ᱯᱷᱟᱭᱫᱟ ᱵᱟᱝ ᱠᱚ ᱩᱴᱷᱟᱹᱣ ᱫᱟᱲᱮᱭᱟᱜ ᱠᱟᱱᱟ,
ᱟᱵᱚ ᱡᱩᱫᱤ ᱱᱚᱣᱟ ᱨᱮᱭᱟᱜ ᱥᱟᱹᱦᱤ ᱵᱚᱱ ᱤᱥᱛᱮᱢᱟᱞᱟ ᱢᱳᱵᱟᱭᱤᱞ ᱥᱟᱹᱦᱤ ᱤᱥᱛᱮᱢᱞᱟᱢ ᱤᱭᱩᱡᱽ ᱠᱷᱟᱱ ᱫᱚ ᱟᱹᱰᱤ ᱜᱮ, ᱯᱷᱟᱭᱫᱟ ᱤᱥᱛᱮᱢᱟᱞᱮᱢ ᱵᱟᱲᱟᱭ ᱠᱷᱟᱱ
ᱦᱩᱸ
ᱚᱱᱟ ᱨᱮᱱᱟᱜ ᱥᱟᱹᱦᱤ ᱯᱚᱭᱳᱜᱽ ᱾
ᱟᱨ ᱵᱟᱠᱷᱟᱱ ᱫᱚ ᱡᱟᱦᱟᱸᱭ ᱵᱟᱹᱲᱤᱡ ᱵᱮᱵᱚᱦᱟᱨᱟᱫᱟ ᱩᱱᱤ ᱞᱟᱹᱜᱤᱫ ᱫᱚ ᱵᱟᱹᱲᱤᱡ ᱜᱮᱭᱟ ᱦᱟᱝ᱾
ᱦᱚᱸ
ᱦᱮᱸ
ᱱᱚᱣᱟ ᱢᱳᱵᱟᱭᱤᱞ ᱚᱱᱞᱟᱭᱤᱱ ᱛᱮ ᱟᱹᱰᱤ ᱠᱤᱪᱷᱩ ᱚᱱᱞᱟᱭᱤᱱ ᱛᱮ ᱠᱮᱞᱟᱥ ᱠᱚ ᱯᱟᱲᱦᱟᱣ ᱠᱚ ᱦᱩᱭᱩᱜ ᱠᱟᱱᱟ᱾
ᱦᱮᱸ
ᱦᱮᱸ
ᱛᱟᱨ ᱯᱚᱨ ᱯᱷᱳᱱ ᱫᱚ ᱦᱚᱭᱛᱚ, ᱦᱮᱸ ᱱᱚᱜᱚᱭ ᱡᱮ ᱠᱚᱞ ᱦᱩᱭᱩᱜᱜ ᱠᱟᱱᱟ ᱛᱤᱱᱟᱹᱜ ᱢᱡ ᱟᱢ ᱛᱤᱱᱟᱹᱜ ᱥᱟᱹᱜᱤᱧ, ᱢᱮᱱᱟᱢᱮ ᱤᱧᱦᱚ ᱛᱤᱱᱟᱹᱜ ᱥᱤᱜᱨᱮᱪ ᱤᱧ ᱢᱤᱱᱟᱹᱧᱟ ᱟᱨ ᱠᱚᱞ ᱦᱩᱭᱩᱜ ᱠᱟᱱᱟ᱾
ᱦᱮᱸ
ᱦᱮᱸᱥᱮ ᱟᱨ ᱞᱟᱦᱟ ᱛᱮᱫᱚ ᱚᱱᱟ ᱪᱤᱴᱷᱤ ᱚᱞ ᱦᱩᱭᱩᱜ ᱠᱟᱱ ᱛᱟᱦᱮᱱᱟ ᱚᱱᱟ ᱪᱤᱴᱷᱤ ᱪᱟᱞᱟᱜ ᱠᱟᱱ ᱛᱟᱦᱮᱱᱟ ᱢᱤᱫ ᱢᱟᱹᱦᱤᱱᱟ ᱠᱚ ᱵᱟᱨ ᱢᱮᱦᱱᱮ ᱠᱚ ᱦᱮᱸ ᱥᱮ᱾
ᱵᱷᱟᱹᱜᱤ ᱢᱤᱫᱴᱮᱱ ᱥᱩᱵᱤᱫᱟ ᱦᱩᱭ ᱠᱟᱱᱟ᱾ ᱡᱟᱦᱟᱸᱭ ᱟᱫᱚ ᱵᱷᱟᱜᱤᱭ ᱵᱮᱵᱚᱦᱟᱨ ᱫᱟᱭ ᱛᱚ ᱵᱷᱟᱜᱮ ᱦᱩᱭᱩᱜ ᱩᱱᱤ ᱞᱟᱹᱜᱤᱫ ᱫᱚ, ᱟᱨ ᱛᱚᱵᱮ ᱜᱚᱝᱠᱮ ᱟᱯᱮ ᱯᱮ ᱪᱟᱥ ᱵᱟᱥ
ᱥᱮᱫᱟᱭ ᱢᱟ ᱢᱳᱵᱟᱭᱤᱞ ᱵᱟᱭ ᱛᱟᱦᱮᱸ ᱠᱟᱱᱟ ᱛᱚ ᱮᱱᱠᱷᱟᱱ ᱦᱚᱲ ᱫᱚ ᱦᱳᱭ ᱮᱦᱚᱵ ᱵᱩᱡᱩᱜ ᱛᱟᱜ ᱞᱮ, ᱫᱚ
ᱚᱝᱠᱟ ᱟᱞᱮ ᱫᱚ ᱟᱣᱨᱤ,
ᱟᱫᱚ
ᱟᱹᱣᱨᱤᱭᱟᱜᱼᱟ ᱫᱟᱜ ᱵᱟᱝ ᱦᱚᱛᱮ ᱛᱮ, ᱟᱫᱚ ᱪᱮᱫ ᱞᱮᱠᱟ ᱟᱯᱮ ᱫᱚ, ᱛᱚᱞᱟ ᱫᱚ ᱪᱮᱫ ᱞᱮᱠᱟ ᱯᱮ ᱢᱟᱱᱮ ᱚᱱᱟ ᱜᱷᱩᱴᱩ ᱨᱮᱜᱮ ᱥᱮ ᱛᱷᱚᱲᱟ ᱢᱟᱱᱮ ᱞᱚᱥᱚᱫ ᱠᱟᱛᱮᱫ ᱪᱮᱫ ᱞᱮᱠᱟ ᱛᱚᱞᱟ ᱠᱟᱛᱮᱯᱮ ᱜᱟᱹᱰᱤ ᱵᱟᱲᱟ ᱠᱟᱫᱟ?
ᱦᱚᱸ ᱢᱤᱫ ᱫᱷᱟᱹᱣ ᱥᱤ ᱠᱟᱛᱮᱫ ᱚᱱᱟ ᱮᱨ ᱠᱟᱜᱼᱟ ᱞᱮ ᱮᱨ ᱟᱞᱮ᱾
ᱦᱮᱸ ᱡᱚᱛᱚ ᱥᱮᱫ ᱛᱚ ᱟᱞᱟᱫᱟ ᱟᱞᱟᱫᱟ ᱜᱮ ᱛᱚ᱾ ᱟᱫᱚᱢ ᱥᱮᱫ ᱫᱚ ᱜᱷᱩᱴᱩ ᱨᱮᱜᱮ ᱟᱫᱚ ᱜᱩᱴᱩ ᱨᱮᱫᱚ ᱪᱮᱫ ᱞᱮᱠᱟ ᱪᱚ ᱯᱟᱹᱭ ᱟᱫᱚ ᱩᱱᱠᱩ ᱜᱮᱠᱚ ᱵᱟᱲᱟᱭᱟ,
ᱛᱚᱵᱮ ᱟᱫᱚ ᱜᱚᱝᱠᱮ ᱦᱮᱸ ᱪᱤᱞᱤ ᱪᱤᱞᱤ ᱠᱚᱯᱮ ᱟᱹᱥᱩᱞ ᱠᱟᱫ ᱠᱚᱣᱟ?
ᱦᱩᱸ ᱥᱩᱠᱨᱤ ᱠᱚ,
ᱛᱟᱦᱚᱞᱮ ᱚᱱᱛᱮ ᱫᱚ ᱥᱩᱠᱨᱤ ᱡᱤᱞ ᱪᱮᱫ ᱞᱮᱠᱟ?
ᱪᱮᱜ?
ᱪᱤᱠ ᱠᱟ ᱛᱤᱱᱟᱹᱜ ᱠᱟᱹᱣᱰᱤ ᱠᱚ ᱠᱚ ᱦᱟᱛᱟᱣ ᱛᱮ?
ᱟᱢᱟᱜ ᱠᱟᱹᱴᱤᱡ ᱟᱵ ᱱᱮᱴᱣᱟᱨᱠ ᱰᱤᱥᱴᱟᱨᱵ ᱮ ᱫᱟᱭ,
ᱟᱞᱮ ᱥᱮᱫ ᱫᱚ ᱚᱱᱟ ᱤᱭᱟᱹ ᱪᱟᱞᱟᱜ ᱠᱟᱱᱟ ᱫᱩᱥᱚ ᱴᱟᱠᱟ ᱠᱤᱞᱳ,
ᱛᱟᱭ ᱚᱸ ᱛᱚ ᱟᱹᱰᱤ ᱠᱚᱢ, ᱜᱚᱝᱠᱮ ᱱᱮᱴᱣᱟᱨᱠ ᱛᱷᱚᱲᱟ ᱰᱤᱥᱴᱟᱵ ᱮᱫ ᱛᱟᱢᱟᱭ, ᱦᱮᱞᱳ,